ᱭᱮᱥ ᱥᱟᱹᱜᱩᱱ ᱥᱮᱛᱟᱜ᱾
ᱦᱮᱸ ᱥᱟᱜᱩᱱ ᱥᱮᱛᱟᱜ᱾
ᱟᱸ ᱱᱟᱯᱟᱭ ᱵᱟᱲᱟ ᱜᱮᱭᱟᱵᱮᱱ ᱛᱚ?
ᱦᱮᱸ ᱱᱟᱯᱟᱭ ᱵᱟᱲᱟ ᱜᱮᱭᱟᱞᱤᱧ, ᱟᱵᱤᱱ ᱫᱚ ᱚᱠᱟᱞᱮᱠᱟ?
ᱦᱮᱸ ᱚᱹᱞᱤᱧ ᱦᱚᱸ ᱱᱤᱛ ᱫᱷᱟᱹᱨᱤᱡ ᱫᱚ ᱞᱤᱧ ᱱᱟᱯᱟᱭ ᱵᱟᱲᱟ ᱜᱮᱭᱟ ᱦᱟᱸᱜᱠᱷᱟᱡᱽ᱾
ᱚᱸ
ᱳ ᱛᱟᱦᱚᱞᱮ ᱦᱮᱸ ᱪᱮᱫ ᱤᱭᱟᱹ ᱠᱟᱢᱤ ᱫᱚ ᱚᱱᱠᱟᱱᱟᱜ ᱫᱚ ᱪᱮᱫ ᱦᱚᱸ ᱵᱟᱞᱤᱧ ᱠᱟᱹᱢᱤᱭᱮᱫᱼᱟ ᱚᱲᱟᱜ ᱠᱚᱨᱮ ᱜᱮ᱾
ᱚᱸ ᱟᱨ ᱟᱯᱮ ᱥᱮᱫ ᱫᱚ ᱪᱟᱥ ᱠᱚᱫᱚ ᱛᱤᱱᱟᱹᱜ ᱥᱟᱺᱜᱤᱧ ᱦᱩᱭ ᱱᱟ?
ᱦᱮᱸ ᱪᱟᱥ ᱠᱚᱫᱚ ᱦᱟᱸᱜ ᱠᱷᱟᱡᱽ ᱵᱮᱥᱤ ᱫᱚ ᱟᱣᱤᱭᱟᱜᱼᱟ ᱛᱚᱞᱟ ᱜᱮ ᱱᱚᱜ ᱚᱸ ᱞᱟᱜᱮᱡ ᱞᱮᱜᱮᱡ ᱦᱟᱲᱟᱜ ᱠᱟᱱᱟ᱾ ᱟᱸᱠᱷᱟᱡ ᱟᱯᱮ ᱫᱤᱥᱚᱢ ᱥᱮᱫ ᱫᱚ ᱛᱚᱞᱟ ᱠᱚᱫᱚ ᱚᱠᱟ ᱞᱮᱠᱟ ᱠᱚ ᱤᱭᱟᱹ ᱜᱮᱭᱟ ᱛᱚᱞᱟᱭ ᱜᱮᱭᱟ ᱠᱚ?
ᱟᱞᱮ ᱫᱤᱥᱚᱢ ᱥᱮᱫ ᱛᱚᱞᱟ ᱫᱚ ᱢᱟᱱᱮ ᱵᱟᱨ ᱨᱚᱠᱚᱢ ᱛᱮ ᱵᱟᱨ ᱨᱚᱠᱚᱢ ᱵᱷᱟᱵ ᱛᱮ ᱠᱚ ᱛᱚᱞᱟᱭ ᱜᱮᱭᱟ᱾ ᱢᱤᱫ ᱴᱮᱱ ᱫᱚᱠᱚ ᱢᱮᱛᱟᱜᱼᱟ ᱡᱟᱦᱟᱸ ᱵᱟᱹᱛᱟᱹᱲᱤ ᱛᱚᱞᱟ ᱟᱨ ᱢᱤᱫ ᱴᱟᱝ ᱫᱚᱠᱚ ᱢᱮᱛᱟᱜᱼᱟ ᱟᱪᱷᱲᱟ ᱛᱚᱞᱟ᱾ ᱵᱟᱹᱛᱟᱹᱲᱤ ᱛᱚᱞᱟ ᱫᱚ ᱱᱚᱝᱠᱟ ᱞᱮᱠᱟᱛᱮ ᱠᱚ ᱛᱚᱞᱟᱭᱟ ᱚᱱᱟ ᱫᱚ ᱨᱚᱦᱚᱲ ᱨᱮ ᱜᱮ ᱦᱟᱱᱮ ᱨᱩᱦᱩᱱᱤ ᱥᱩᱢᱚᱭ ᱨᱮ ᱠᱚ ᱮᱨᱟ᱾ ᱠᱟᱜᱼᱟ ᱨᱚᱦᱚᱲ ᱨᱮ ᱜᱮ ᱟᱨᱠᱤ ᱠᱚ ᱮᱨ ᱠᱟᱜᱼᱟ ᱠᱳᱱᱳ ᱫᱟᱜ ᱵᱟᱝ ᱪᱮ ᱵᱟᱝ ᱚᱱᱠᱟ ᱨᱮ ᱜᱮ ᱠᱚ ᱮᱨ ᱠᱟᱜᱼᱟ ᱟᱨ ᱡᱟᱦᱟᱸ ᱟᱪᱷᱲᱟ ᱛᱚᱞᱟ ᱠᱚ ᱢᱮᱛᱟᱜᱼᱟ᱾ ᱚᱱᱟ ᱫᱚ, ᱚᱱᱟ ᱫᱚ ᱢᱟᱱᱮ ᱞᱚᱥᱚᱫ ᱨᱮ ᱟᱨᱠᱤ ᱚᱱᱟ ᱦᱟᱥᱟᱠᱩ ᱥᱟᱹᱛ ᱛᱮ ᱛᱟᱨᱯᱚᱨᱮ ᱫᱤᱭᱟᱹ ᱦᱳᱲᱳ ᱡᱟᱦᱟᱸ ᱠᱚ ᱞᱚᱦᱚᱫ ᱫᱚᱦᱚ ᱠᱟᱜᱼᱟ ᱚᱱᱟ ᱯᱚᱴᱠᱚᱭ ᱨᱟᱠᱟᱵᱼᱟ ᱩᱱ ᱥᱩᱢᱚᱭ ᱚᱱᱟ ᱫᱚᱠᱚ ᱮᱨᱟ ᱚᱱᱠᱟ ᱟᱨ ᱵᱟᱹᱛᱟᱹᱲᱤ ᱛᱚᱞᱟ ᱫᱚ ᱠᱟᱹᱴᱤᱡ ᱠᱮᱴᱮᱡ ᱧᱚᱜ ᱦᱩᱭᱩᱜᱼᱟ ᱟᱨ ᱟᱪᱷᱟᱲᱟ ᱛᱚᱞᱟ ᱫᱚ ᱢᱟᱱᱮ ᱞᱟᱹᱵᱤᱫ ᱧᱚᱜ᱾
ᱦᱳᱭ ᱦᱳᱭ ᱚᱱᱠᱟ ᱜᱮ ᱟᱞᱮ ᱫᱤᱥᱚᱢ ᱦᱮᱸ ᱚᱱᱠᱟ ᱜᱮ ᱟᱞᱮ ᱫᱤᱥᱚᱢ ᱥᱮᱫ ᱦᱚᱸ ᱟᱢ ᱟᱵᱤᱱ ᱚᱠᱟ ᱞᱮᱠᱟ ᱵᱤᱱ ᱞᱟᱹᱭ ᱠᱮᱼᱟ᱾ ᱱᱚᱝᱠᱟ ᱜᱮ ᱦᱟᱸᱜ ᱠᱷᱟᱡ ᱠᱚ ᱛᱚᱞᱟᱭ ᱜᱮᱭᱟ ᱦᱮᱸ ᱥᱮ᱾ ᱟᱨ ᱢᱮᱱ ᱫᱟᱞᱤᱧ ᱛᱤᱱ ᱚᱠᱛᱚ ᱛᱤᱨᱞᱟᱹ ᱠᱚ ᱢᱟᱱᱮ ᱛᱟᱭᱚᱢ ᱥᱮᱫ ᱛᱮᱠᱚ ᱛᱟᱲᱟᱢ ᱜᱮᱭᱟ ᱱᱚᱣᱟ ᱵᱤᱱ ᱞᱟᱹᱭ ᱫᱟᱲᱮᱭᱟᱜᱼᱟ?
ᱚᱱ ᱛᱤᱨᱞᱟᱹ ᱠᱚᱫᱚ ᱡᱚᱠᱷᱚᱱ ᱦᱩᱲᱩ ᱠᱚ ᱨᱚᱦᱚᱭᱟ ᱚᱱᱮ ᱩᱱ ᱥᱩᱢᱟᱹᱭ ᱜᱤ ᱢᱟᱱᱮ ᱛᱟᱭᱚᱢ ᱥᱮᱫ ᱠᱩ ᱯᱟᱹᱪᱷᱞᱟᱹ ᱪᱟᱞᱟᱜ ᱜᱮᱭᱟ᱾
ᱦᱳᱭ ᱦᱳᱭ ᱢᱟ ᱛᱮᱞᱟ ᱫᱚ ᱚᱱᱟ ᱜᱮ ᱟᱛᱛᱟ᱾ ᱢᱟ ᱟᱨᱚ ᱚᱱᱠᱟᱱ ᱵᱤᱥᱚᱭ ᱛᱮ ᱨᱚᱯᱚᱲ ᱦᱩᱭᱩᱜᱼᱟ ᱦᱮ ᱥᱮ ᱛᱮᱦᱮᱧ ᱫᱚ ᱦᱟᱸᱜ ᱠᱷᱟᱡ ᱡᱟᱦᱟᱸ ᱟᱵᱚᱣᱟᱜ ᱜᱮᱞᱵᱟᱨ ᱜᱚᱴᱟᱝ ᱯᱟᱨᱤᱥ ᱢᱮᱱᱟᱜᱼᱟ ᱚᱱᱟ ᱠᱚ ᱱᱤᱭᱟᱹ ᱛᱮᱞᱟᱝ ᱨᱚᱯᱚᱲᱟ ᱦᱮᱸᱥᱮ᱾
ᱦᱩᱸ ᱦᱩᱸ
ᱟᱵᱚᱣᱟᱜ ᱜᱮᱞᱵᱟᱨ ᱜᱚᱴᱟᱝ ᱦᱮᱸ ᱡᱟᱦᱟᱸ ᱟᱵᱚᱣᱟᱜ ᱜᱮᱞᱵᱟᱨ ᱜᱚᱴᱟᱝ ᱯᱟᱨᱤᱥ ᱢᱮᱱᱟᱜᱼᱟ ᱚᱱᱟ ᱠᱚᱢᱟ ᱡᱩᱫᱤ ᱵᱤᱧ ᱞᱟᱹᱭ ᱫᱟᱲᱮᱭᱟᱜ ᱠᱷᱟᱱ ᱟᱹᱰᱤ ᱱᱟᱯᱟᱭᱚᱜᱼᱟ᱾
ᱚᱱᱟ ᱜᱮᱞᱵᱟᱨ ᱜᱚᱴᱟᱝ ᱯᱟᱹᱨᱤᱥ?
ᱦᱮᱸ
ᱚᱸ ᱜᱮᱞᱵᱟᱨ ᱜᱚᱴᱟᱝ ᱯᱟᱹᱨᱤᱥ ᱠᱚᱫᱚ ᱦᱩᱭᱩᱜ ᱠᱟᱱᱟ ᱢᱩᱨᱢᱩ, ᱠᱤᱥᱠᱩ ᱢᱟᱱᱰᱤ, ᱦᱮᱢᱵᱨᱚᱢ, ᱦᱟᱸᱥᱫᱟ, ᱵᱟᱥᱠᱮ, ᱥᱚᱨᱮᱱ ᱟᱨ ᱪᱮᱞᱮᱠᱚ ᱱᱩᱠᱩ ᱪᱤᱞᱮ ᱛᱟᱨᱟᱨ ᱠᱚ ᱢᱮᱛᱟᱠᱚᱣᱟ ᱦᱤᱲᱤᱧ ᱠᱟᱫᱟᱞᱤᱧ᱾
ᱦᱮᱸ ᱟᱹᱞᱤᱧ ᱞᱤᱧ ᱞᱟᱹᱭ ᱮᱫᱟ᱾
ᱵᱟᱥ ᱵᱟᱥᱠᱮ ᱫᱚᱞᱤᱧ ᱞᱟᱹᱭ ᱠᱟᱫᱟ᱾ ᱡᱟᱱᱤᱡ
ᱦᱮᱸ ᱪᱚᱬᱮᱸ, ᱛᱟᱯᱚᱨᱮ ᱯᱟᱨᱣᱟᱹ ᱦᱮᱸ ᱯᱟᱨᱤᱭᱟᱹ ᱛᱟᱯᱚᱨᱮ ᱵᱷᱽᱟᱫᱩᱞᱤ,
ᱦᱮᱸ ᱵᱷᱟᱫᱩᱞᱤ
ᱢᱟᱱᱮ ᱱᱩᱠᱩ ᱵᱷᱟᱫᱚᱞᱤ ᱟᱨ ᱪᱚᱬᱮᱸ ᱫᱚ ᱟᱹᱰᱤ ᱢᱟᱱᱮ ᱦᱟᱱᱟ ᱱᱚᱣᱟ ᱦᱮᱢᱵᱨᱚᱢ ᱠᱚ ᱥᱟᱞᱟ-ᱜ ᱠᱚ ᱵᱚᱞᱚ ᱠᱟᱱᱟ᱾ ᱦᱮᱸ ᱥᱮ
ᱦᱮᱸ
ᱢᱟᱱᱮ ᱚᱱᱟ ᱠᱷᱟᱹᱛᱤᱨ ᱛᱮ, ᱵᱮᱥᱤ ᱵᱟᱹᱱᱩᱜ ᱠᱚᱣᱟ᱾ ᱢᱮᱱᱟᱜ ᱫᱚ ᱢᱮᱱᱟᱜ ᱠᱚ ᱨᱮᱦᱚᱸ ᱩᱱᱟᱹᱜ ᱴᱟᱜ ᱫᱚ ᱵᱟᱝᱠᱚ ᱫᱤᱥᱟᱹᱜ ᱠᱟᱱᱟ᱾
ᱦᱩᱸ
ᱟᱪᱪᱷᱟ ᱛᱟᱦᱚᱞᱮ ᱟᱨ ᱱᱩᱠᱩᱣᱟ-ᱜ ᱢᱤᱫᱴᱟᱝ, ᱢᱤᱫᱴᱟᱝ ᱚᱲᱮᱡ ᱚᱨᱯᱟᱛ ᱵᱤᱱ ᱞᱟᱹᱭ ᱫᱟᱲᱮᱭᱟᱜᱼᱟ᱾ ᱡᱟᱦᱟᱸ ᱦᱟᱸᱥᱫᱟ ᱠᱚᱼᱫᱚ ᱪᱮᱞᱮ ᱠᱚ ᱛᱟᱦᱮᱸ ᱠᱟᱱᱟ᱾
ᱚ ᱵᱟᱝᱞᱤᱧ ᱞᱟᱹᱭ ᱫᱟᱲᱮᱭᱟᱜᱼᱟ᱾ ᱚᱱᱟ ᱫᱚᱵᱤᱱ ᱞᱟᱹᱭ ᱞᱮᱠᱷᱟᱱ ᱵᱷᱟᱜᱤ ᱠᱚᱜ ᱜᱮᱭᱟ᱾
ᱦᱳᱭ ᱦᱟᱸᱥᱫᱟ ᱦᱚᱲ ᱠᱚᱼᱫᱚ ᱟᱹᱰᱤ ᱟᱹᱰᱤ ᱢᱟᱱᱮ ᱤᱭᱟᱹ ᱜᱮᱭᱟᱱ ᱦᱚᱲ ᱠᱚ ᱛᱟᱦᱮᱸ ᱠᱟᱱᱟ᱾ ᱦᱮᱸᱥᱮ ᱚᱱᱟᱛᱮ ᱦᱟᱸᱥᱫᱟ ᱫᱚ᱾ ᱯᱩᱨᱩᱫᱷᱩᱞ ᱠᱚ ᱢᱮᱛᱟ ᱠᱚ ᱠᱟᱱ ᱛᱟᱦᱮᱸ ᱠᱟᱱᱟ ᱾ ᱢᱟᱱᱮ ᱥᱮᱫᱟᱭ ᱫᱚ ᱟᱹᱰᱤ ᱵᱩᱫᱽᱫᱷᱤᱢᱟᱱ ᱠᱚ ᱛᱟᱦᱮᱸ ᱞᱮᱱᱟ᱾ ᱱᱩᱠᱩ ᱫᱚ᱾
ᱦᱮᱸ, ᱦᱩᱸ
ᱛᱟᱯᱚᱨᱮ ᱢᱟ ᱞᱟᱹᱭ ᱵᱤᱱ, ᱡᱟᱦᱟᱸ ᱴᱟᱜ ᱯᱟᱹᱨᱤᱥ ᱱᱤᱭᱮ ᱜᱮᱵᱤᱱ ᱵᱟᱲᱟᱭᱟ᱾ ᱚᱱᱟᱴᱟ-ᱜ ᱱᱤᱭᱮ ᱜᱮ ᱞᱟᱹᱭ ᱵᱤᱱ?
ᱦᱚᱸ ᱞᱟᱹᱭ ᱫᱟᱞᱤᱧ ᱦᱟᱸᱜ ᱟᱪᱪᱷᱟ ᱱᱚᱣᱟ ᱵᱮᱤᱱ ᱞᱟᱹᱭᱫᱟ ᱢᱟᱱᱮ ᱢᱟᱱᱰᱤ ᱟᱨ ᱠᱤᱥᱠᱩ ᱪᱮᱫᱟ-ᱜ ᱵᱟᱝᱠᱚ ᱯᱮᱲᱟᱜᱼᱟ? ᱟᱨ ᱴᱩᱰᱩ ᱟᱨ ᱴᱩᱰᱩ ᱟᱨ ᱪᱤᱞᱤ ᱵᱟᱝᱠᱚ ᱵᱟᱲᱟᱜ ᱜᱮᱭᱟ ᱦᱮᱢᱵᱨᱚᱢ? ᱦᱮᱢᱵᱨᱚᱢ ᱫᱚ ᱵᱟᱝᱼᱟ᱾ ᱦᱤᱲᱤᱧ ᱠᱮᱫᱟᱞᱤᱧ ᱦᱟᱯᱮ
ᱦᱮᱸ ᱦᱮᱸᱢᱟ ᱚᱱᱟ ᱢᱟᱱᱰᱤ ᱟᱨ ᱠᱤᱥᱠᱩ ᱪᱮᱫᱟᱜ ᱵᱟᱝᱠᱚ ᱯᱮᱲᱟᱜᱼᱟ ᱾ ᱱᱚᱣᱟ ᱵᱟᱨᱮ ᱛᱮᱜᱮ ᱞᱟᱹᱭ ᱵᱤᱱ᱾
ᱚᱱᱟᱴᱟᱜ, ᱚᱱᱟᱴᱟᱜ ᱵᱟᱨᱮ ᱛᱮᱵᱤᱱ ᱞᱟᱹᱭ ᱞᱮᱠᱷᱟᱱ ᱾ ᱠᱟᱹᱴᱤᱡ ᱵᱮᱥ ᱠᱚᱜᱼᱟ᱾
ᱟᱹᱞᱤᱧ ᱞᱤᱧ ᱞᱟᱹᱭᱟ᱾ ᱟᱹᱵᱤᱱ ᱢᱟᱥᱮ ᱞᱟᱹᱭ ᱵᱤᱱ?
ᱚ ᱞᱟᱹᱭ ᱵᱤᱱ ᱥᱮ ᱢᱟ ᱾ ᱛᱟᱯᱚᱨᱮ ᱟᱞᱤᱧ ᱞᱟᱹᱭ ᱫᱟᱞᱤᱧ᱾
ᱦᱮᱸ ᱟᱞᱤᱧ ᱫᱚ ᱩᱱᱟᱹᱜ ᱴᱟᱜ ᱫᱚ᱾ᱱᱚᱣᱟ ᱵᱤᱥᱚᱭ ᱛᱮᱫᱚ ᱵᱟᱲᱟᱭ ᱵᱟᱹᱱᱩᱜ ᱛᱟᱹᱞᱤᱧᱟ᱾ ᱠᱷᱟᱱ
ᱚ
ᱟᱹᱞᱤᱧ ᱡᱚᱛᱚᱴᱟ ᱞᱤᱧ ᱵᱟᱲᱟᱭᱟ᱾ ᱡᱮ ᱢᱟᱱᱰᱤ ᱟᱨ ᱠᱤᱥᱠᱩ ᱵᱟᱝ ᱯᱮᱲᱟᱸ ᱨᱮᱱᱟᱜ ᱠᱟᱛᱷᱟ ᱫᱚ ᱾ ᱦᱩᱭᱩᱜ ᱠᱟᱱᱟ᱾ ᱤᱭᱟᱹ ᱵᱟᱝ ᱦᱠᱷᱟᱡ ᱴᱷᱤᱠ ᱢᱚᱛᱚ ᱫᱚ ᱵᱟᱞᱤᱧ ᱞᱟᱹᱭ ᱫᱟᱲᱮᱭᱟ-ᱜ ᱠᱟᱱᱟ᱾ ᱚᱱᱟᱛᱮ ᱵᱟᱝ ᱜᱮᱞᱤᱧ ᱞᱟᱹᱭ ᱮᱟ᱾ ᱦᱟᱜᱠᱷᱟᱡ
ᱟᱫᱚ ᱞᱟᱹᱭ ᱵᱤᱱ ᱥᱮ ᱢᱟ ᱦᱟᱸᱜ, ᱴᱷᱤᱠ ᱨᱮᱦᱚᱸ ᱟᱨ ᱵᱟᱝ ᱨᱮᱦᱚᱸ᱾
ᱴᱷᱤᱠ ᱟᱪᱷᱮ ᱚᱱᱟ ᱫᱚ ᱛᱷᱽᱩᱠᱟᱹᱢ ᱦᱟᱛᱟᱲ ᱠᱟᱜᱼᱟᱞᱟᱝ᱾ ᱛᱟᱦᱚᱞᱮ ᱱᱤᱛᱚᱜ ᱫᱚ ᱨᱚᱯᱚᱲ ᱦᱩᱭᱩᱜᱼᱟ᱾ ᱡᱮ ᱢᱩᱨᱢᱩ ᱠᱚᱼᱫᱚ ᱪᱤᱞᱮ ᱠᱚ ᱛᱟᱦᱮᱸ ᱞᱮᱱᱟ᱾ ᱦᱮᱸᱥᱮ ᱢᱩᱨᱢᱩ ᱠᱚᱼᱫᱚ ᱥᱮᱫᱟᱭ ᱚᱠᱛᱚ᱾ ᱢᱟᱱᱮ ᱱᱟᱭᱠᱮ ᱠᱚ ᱛᱟᱦᱮᱸ ᱞᱮᱱᱟ᱾ ᱵᱚᱸᱜᱟ ᱵᱩᱨᱩᱳ ᱠᱟᱹᱢᱤᱨᱮ, ᱟᱹᱰᱤᱜᱮ ᱢᱤᱫ ᱢᱚᱱᱮ ᱛᱮᱠᱚ ᱠᱟᱹᱢᱤ ᱛᱟᱦᱮᱡᱼᱟ᱾ ᱢᱟᱱᱮ ᱡᱟᱦᱟᱸ ᱛᱤᱱᱟᱹᱜ ᱢᱩᱨᱢᱩ ᱵᱚᱝᱽᱥᱚ ᱥᱮᱫᱟᱭ ᱠᱚ ᱛᱟᱦᱮᱸ ᱞᱮᱱᱟ᱾ ᱱᱩᱠᱩ ᱫᱚ ᱡᱷᱚᱛᱚ ᱱᱟᱭᱠᱮ ᱠᱚ ᱛᱟᱦᱮᱸ ᱞᱮᱱᱟ᱾ ᱟᱨ ᱵᱚᱸᱜᱟ ᱵᱩᱨᱩ ᱠᱟᱹᱢᱤ ᱨᱮᱠᱚ ᱤᱭᱟᱹ ᱡᱚᱯᱲᱟᱣ ᱞᱮᱱᱟ᱾
ᱦᱮᱸ, ᱦᱮᱸ
ᱛᱟᱦᱚᱞᱮ ᱴᱩᱰᱩ ᱠᱚᱫᱚ ᱪᱮᱞᱮ ᱠᱚᱱᱟ ᱠᱚ ᱱᱚᱣᱟ ᱵᱤᱱ ᱞᱟᱹᱭ ᱫᱟᱲᱮᱜᱼᱟ
ᱵᱟᱝᱜᱮ ᱵᱟᱹᱞᱤᱧ ᱞᱟᱹᱭ ᱫᱟᱲᱮᱜ ᱠᱟᱱᱟ
ᱚ ᱢᱟ ᱞᱟᱹᱭ ᱜᱚᱫᱽ ᱵᱤᱱ ᱥᱮ ᱫᱤᱥᱟᱹᱭᱟᱵᱤᱱ ᱦᱟᱜ ᱠᱷᱟᱱᱡ ᱡᱮ ᱱᱚᱜ ᱚ ᱡᱟᱦᱱᱟᱜ ᱟᱠᱷᱲᱟ ᱠᱚᱨᱮᱜ ᱦᱮᱸᱥᱮ᱾ ᱡᱮ ᱴᱩᱰᱩ ᱠᱚ ᱵᱟᱝᱠᱚ ᱪᱟᱞᱟᱣ ᱞᱮᱠᱷᱟᱱ ᱥᱮᱫᱟᱭ ᱫᱚ ᱟᱠᱷᱲᱟ ᱜᱮ ᱵᱟᱝ ᱤᱭᱟᱹᱜ ᱛᱟᱦᱮᱸᱜᱼᱟ
ᱩᱱᱠᱩ ᱫᱚ ᱢᱟᱱᱮ ᱟᱹᱰᱤ ᱨᱩᱥᱤᱠᱟᱱ ᱢᱟᱱᱮ ᱨᱩᱥᱤᱠ ᱨᱩᱥᱤᱠ ᱨᱩᱥᱤᱠᱟ ᱦᱚᱲ ᱠᱚ ᱛᱟᱦᱮᱸ ᱠᱟᱱᱟ ᱠᱚ᱾ ᱥᱮ ᱪᱮᱫ ᱞᱮᱠᱟ ᱛᱮᱨᱟ ᱟᱹᱞᱤᱧ ᱦᱚᱸ ᱩᱱᱟᱹᱜ ᱵᱷᱟᱜᱮ ᱵᱟᱝᱞᱤᱧ ᱵᱟᱰᱟᱭᱟ᱾
ᱦᱮᱸ, ᱴᱩᱰᱩ ᱠᱚᱫᱚ ᱮᱠᱫᱚᱢ ᱟᱹᱰᱤ ᱨᱩᱥᱤᱠᱟ ᱠᱚ ᱛᱟᱦᱮᱸ ᱞᱮᱱᱟ᱾ ᱥᱮᱫᱟᱭ ᱠᱷᱚᱱᱟᱜ ᱜᱮ, ᱚᱱᱟᱛᱮ ᱠᱟᱛᱷᱟ ᱨᱮ ᱵᱟᱝ ᱠᱚ ᱞᱟᱹᱭᱟᱹᱜᱼᱟ᱾ ᱴᱩᱰᱩ ᱨᱩᱥᱤᱠᱟ ᱦᱮᱡ ᱠᱟᱱᱟ ᱦᱮᱸ᱾ ᱢᱟ ᱟᱨᱚ ᱚᱱᱠᱟᱱᱟᱜ ᱞᱟᱹᱭ ᱵᱤᱱ᱾ ᱠᱤᱥᱠᱩ ᱵᱟᱨᱮ ᱛᱮ ᱞᱮᱵᱤᱱ ᱢᱟ᱾
ᱠᱤᱥᱠᱩ ᱟᱹᱞᱤᱧ ᱦᱚᱸ ᱩᱱᱟᱹᱜ ᱫᱚ ᱵᱟᱝ ᱞᱤᱧ ᱵᱟᱰᱟᱭ ᱚᱱᱟ ᱠᱤᱥᱠᱩ ᱢᱟᱱᱰᱤ ᱯᱮᱲᱟ ᱵᱟᱨᱮ ᱛᱮᱫᱚ᱾ ᱢᱟᱱᱮ ᱪᱮᱫᱠᱟ ᱠᱟᱹᱴᱤᱡ ᱡᱚᱛᱚᱴᱟ ᱞᱤᱧ ᱵᱟᱲᱟᱭᱟ᱾ ᱢᱟᱱᱮ ᱴᱷᱤᱠ ᱥᱮ ᱵᱟᱝ ᱚᱱᱟ ᱦᱚᱸ ᱵᱟᱝᱞᱤᱧ ᱞᱟᱹᱭ ᱫᱟᱲᱮᱜ ᱠᱟᱱᱟ ᱦᱟᱸᱜ ᱠᱷᱟᱱ᱾
ᱟᱪᱪᱷᱟ ᱛᱟᱦᱚᱞᱮ ᱟᱹᱞᱤᱧ ᱜᱮᱞᱤᱧ ᱞᱟᱹᱭ ᱥᱟᱯᱷᱟᱭᱮᱜᱼᱟ ᱱᱚᱣᱟ ᱫᱚ᱾ ᱠᱤᱥᱠᱩ ᱫᱚ ᱟᱹᱰᱤ ᱢᱟᱨᱟᱝ ᱦᱚᱲ ᱠᱚ ᱛᱟᱦᱮᱸ ᱠᱟᱱᱟ ᱦᱮᱸ ᱥᱮ ᱟᱵᱚ ᱠᱚ ᱥᱟᱥᱚᱱᱮᱫ ᱵᱚᱱ ᱛᱟᱦᱮᱸᱜᱼᱟ᱾ ᱤᱭᱟᱹ ᱢᱟᱱᱮ ᱫᱚ ᱨᱟᱡᱟ ᱞᱮᱠᱟ ᱦᱚᱲ ᱠᱚ ᱛᱟᱦᱮᱸ ᱠᱟᱱᱟ᱾ ᱢᱟᱱᱮ ᱡᱟᱦᱟᱸ ᱛᱤᱱᱟᱹᱜ ᱮᱴᱟᱜ ᱯᱟᱹᱨᱤᱥ ᱪᱮᱱ ᱦᱚᱲ ᱠᱚ ᱛᱟᱦᱮᱸ ᱞᱮᱱᱟ ᱩᱱ ᱚᱠᱛᱚ ᱫᱚᱢᱮ ᱠᱚ ᱥᱟᱥᱚᱱᱚᱜ ᱥᱟᱥᱚᱱᱮᱜ ᱠᱚ ᱛᱟᱦᱮᱸ ᱱᱩᱠᱩ
ᱦᱩᱸ ᱦᱩᱸ᱾
ᱱᱚᱜᱼᱚ ᱱᱚᱝᱠᱟ
ᱚᱱᱟ ᱛᱮᱠᱚ ᱢᱮᱱᱟ ᱠᱤ ᱡᱮ ᱢᱟᱱᱮ ᱠᱤᱥᱠᱩ ᱨᱟᱯᱟᱡᱽ ᱚᱱᱟ ᱛᱮᱠᱚ ᱢᱮᱱᱟ ᱠᱚ ᱦᱮᱸ ᱵᱟᱝ᱾
ᱦᱮᱸ ᱠᱤᱥᱠᱩ ᱨᱟᱯᱟᱡ ᱢᱮᱱ ᱨᱮᱱᱟᱜ ᱠᱟᱛᱷᱟ ᱫᱚ ᱠᱟᱹᱡ ᱠᱟᱱᱟ ᱡᱮ ᱵᱟᱝ ᱠᱚ ᱢᱟᱱᱮ ᱮᱴᱟᱜ ᱯᱟᱹᱨᱥᱤ ᱨᱮᱱ ᱦᱚᱲ ᱥᱟᱞᱟᱜ ᱵᱟᱝ ᱠᱚ ᱯᱚᱴᱟᱜ ᱛᱟᱦᱮᱸᱜᱼᱟ᱾ ᱢᱟᱱᱮ ᱟᱠᱚ ᱟᱠᱚ ᱛᱮᱜᱮ ᱟᱹᱰᱤ ᱩᱫᱟᱹᱨ ᱵᱷᱟᱵ ᱠᱚ ᱢᱚᱱᱮᱫ ᱛᱟᱦᱮᱸᱼᱟ ᱢᱟᱱᱮ ᱟᱹᱰᱤ ᱢᱟᱱᱮ ᱨᱟᱡᱟ ᱵᱷᱟᱵᱽ ᱱᱚᱜᱼᱚ ᱱᱚᱝᱠᱟ᱾
ᱟᱨ
ᱢᱟ ᱞᱟᱹᱭᱵᱤᱱ
ᱟᱨ ᱞᱟᱭ ᱫᱤᱧ ᱵᱷᱮᱱᱛᱟ ᱠᱟᱛᱷᱟ ᱵᱟᱹᱨᱛᱮ ᱠᱟᱹᱴᱤᱡ ᱞᱟᱝ ᱨᱚᱯᱞᱮᱱ ᱠᱷᱟᱱ ᱠᱟᱹᱴᱤᱡ ᱵᱮᱥ ᱠᱚᱜ ᱜᱮᱭᱟ ᱠᱤᱪᱷᱩ ᱜᱟᱱ ᱠᱟᱛᱷᱟ
ᱦᱮᱸ ᱢᱟ ᱵᱷᱮᱱᱛᱟ ᱠᱟᱛᱷᱟ ᱫᱚ ᱟᱹᱞᱤᱧ ᱱᱚᱣᱟ ᱨᱮᱱᱟᱜ ᱰᱤᱯᱷᱤᱱᱮᱥᱚᱱ ᱮᱢᱟᱟᱞᱤᱧ ᱵᱤᱱ ᱵᱷᱮᱱᱛᱟ ᱠᱟᱛᱷᱟ ᱫᱚ ᱪᱮᱫ ᱠᱟᱱᱟ᱾ ᱛᱟᱯᱚᱨᱮ ᱵᱷᱮᱱᱛᱟ ᱠᱟᱛᱷᱟ ᱵᱟᱨᱮ ᱛᱮᱞᱟᱝ ᱤᱭᱟᱹ ᱨᱚᱯᱚᱲᱟᱞᱟᱝ᱾
ᱚᱻ ᱵᱷᱮᱱᱛᱟ ᱠᱟᱛᱷᱟ ᱵᱟᱨᱮ ᱱᱚᱣᱟ ᱫᱚ ᱦᱳᱭᱳᱜ ᱠᱟᱱᱟ ᱵᱟᱝᱞᱤᱧ ᱞᱟᱹᱭ ᱫᱟᱲᱮᱜ ᱠᱟᱱᱟ, ᱞᱟᱹᱭ ᱵᱤᱱ ᱥᱮᱢᱟ ᱟᱹᱵᱤᱱ ᱜᱮ᱾
ᱟᱪᱪᱷᱟ ᱱᱚᱣᱟ ᱵᱷᱮᱱᱛᱟ ᱠᱟᱛᱷᱟ ᱨᱮᱱᱟᱜ ᱰᱤᱯᱷᱮᱱᱥᱮᱱ ᱴᱟᱜ ᱫᱚ ᱦᱩᱭᱩᱜ ᱠᱟᱱᱟ ᱡᱮ᱾ ᱵᱷᱮᱱᱛᱟ ᱠᱟᱛᱷᱟ ᱫᱚ ᱚᱠᱟ ᱵᱚᱱ ᱢᱮᱛᱟᱜ ᱠᱟᱱᱟ ᱦᱮᱸᱥᱮ᱾ ᱱᱚᱣᱟ ᱫᱚ ᱦᱳᱭᱳᱜ ᱠᱟᱱᱟ ᱡᱟᱦᱟ ᱱᱟᱜ ᱠᱟᱛᱷᱟ ᱜᱮ ᱢᱟᱱᱮ ᱤᱭᱟᱹ ᱟᱪᱩᱨ ᱯᱪᱩᱨ ᱛᱮ ᱡᱟᱦᱟᱸ ᱵᱚᱱ ᱵᱩᱡ ᱦᱚᱪᱚᱭᱟ ᱚᱱᱟ ᱜᱮ ᱦᱳᱭᱳᱜ ᱠᱟᱱᱟ ᱵᱷᱮᱱᱛᱟ ᱠᱟᱛᱷᱟ᱾ ᱡᱟᱦᱟᱸ ᱰᱟᱭᱨᱮᱠᱴ ᱵᱟᱝ ᱞᱟᱹᱭ ᱠᱟᱛᱮ, ᱡᱟᱦᱟᱸ ᱤᱱᱰᱟᱭᱨᱮᱠᱴ ᱛᱮᱵᱚᱱ ᱵᱩᱡᱷᱟᱹᱣ ᱦᱚᱪᱚᱭᱟ ᱚᱱᱟ ᱜᱮ ᱦᱩᱭᱩᱜ ᱠᱟᱱᱟ ᱵᱷᱮᱱᱛᱟ ᱠᱟᱛᱷᱟ ᱦᱮᱸᱥᱮ᱾
ᱦᱳᱭ
ᱥᱮ ᱚᱠᱟ ᱞᱮᱠᱟ ᱟᱹᱵᱤᱱ ᱵᱤᱱ ᱫᱤᱥᱟᱹᱭᱮᱜᱼᱟ, ᱟᱹᱞᱤᱧ ᱡᱟᱦᱟᱸ ᱛᱤᱱᱟᱹᱜ ᱞᱤᱧ ᱟᱭᱢᱟᱱ ᱠᱟᱫᱟ ᱠᱷᱟᱡ ᱱᱚᱝᱠᱟ ᱜᱮᱞᱤᱧ ᱢᱚᱱᱮᱭ ᱠᱮᱫᱟ᱾
ᱪᱮᱜ ᱵᱷᱮᱱᱛᱟ ᱢᱟᱱᱮ ᱚᱸᱜ ᱛᱩᱭᱩ ᱫᱚ ᱪᱮᱞᱮ ᱠᱚ ᱢᱮᱛᱟ ᱠᱚᱣᱟ᱾
ᱚᱸᱜ ᱛᱚᱭᱳ
ᱦᱳᱭ
ᱟᱠᱷᱟᱡ ᱱᱚᱣᱟ ᱫᱚ ᱵᱟᱹᱞᱤᱧ ᱞᱟᱹᱭ ᱫᱟᱲᱮᱭᱟᱜ ᱠᱟᱱᱟ ᱟᱠᱷᱟᱡ᱾
ᱚᱻ ᱟᱸᱜ ᱛᱩᱭᱩ ᱱᱚᱣᱟ ᱨᱮᱱᱟᱜ ᱛᱮᱞᱟ ᱫᱚ ᱦᱩᱭᱩᱜ ᱠᱟᱱᱟ ᱚᱸᱜ ᱛᱳᱭᱳ ᱫᱚ ᱵᱚᱞᱮ ᱞᱟᱦᱟ ᱠᱚ ᱢᱮᱛᱟ ᱠᱚᱣᱟ᱾ ᱵᱟᱠᱚ ᱞᱟᱹᱭᱟ ᱠᱤ ᱡᱮ ᱟᱢ ᱫᱚ ᱟᱹᱰᱤ ᱛᱩᱭᱩ ᱧᱚᱜ ᱜᱮᱭᱟ ᱢᱟᱱᱮ ᱞᱮᱞᱦᱟ ᱟᱨᱠᱤ ᱱᱚᱝᱠᱟᱱ ᱠᱟᱛᱷᱟᱼᱼ
ᱟᱪᱪᱷᱟ ᱢᱟ ᱟᱨᱦᱚ ᱞᱟᱹᱭ ᱵᱤᱱ
ᱚᱸ ᱟᱨ ᱢᱤᱫᱴᱮᱱ ᱦᱩᱭᱩᱜ ᱡᱟᱦᱟᱸ ᱚᱛ ᱱᱟᱭᱠᱮ
ᱚᱛ ᱱᱟᱭᱠᱮ
ᱦᱳᱭ
ᱢᱟᱱᱮ ᱚᱛ ᱨᱮ ᱫᱟᱠᱟ ᱡᱚᱢ ᱥᱮ ᱚᱛ ᱨᱮ ᱜᱤᱛᱤᱡ ᱚᱱᱠᱟ ᱴᱟᱭᱤᱯ ᱜᱮᱞᱤᱧ ᱵᱟᱲᱟᱭ ᱛᱟᱦᱮᱸᱜᱼᱟ
ᱦᱳᱭ ᱚᱛ ᱨᱮ ᱜᱤᱛᱤᱡ ᱜᱮ ᱦᱩᱭᱩᱜ ᱠᱟᱱᱟ ᱡᱚᱛᱷᱟᱛ ᱛᱮᱞᱟ ᱫᱚᱼᱼ
ᱟᱪᱪᱷᱟ ᱦᱳᱭ ᱢᱟ ᱟᱨᱦᱚᱸ ᱞᱟᱹᱭ ᱵᱤᱱ
ᱟᱫᱚᱧ ᱢᱚᱱᱮᱭᱟ ᱛᱩᱭᱩ ᱫᱤᱨᱤᱧᱼᱼ
ᱛᱩᱛᱩ ᱰᱮᱨᱮᱝ ᱫᱚ ᱟᱹᱞᱤᱧ ᱡᱚᱛᱚᱴᱟᱜ ᱞᱤᱧ ᱵᱟᱲᱟᱭᱟ ᱱᱚᱣᱟ ᱫᱚ ᱠᱷᱟᱡ ᱢᱟᱨᱤᱪ ᱵᱩᱡᱷᱟᱹᱜᱼᱟ
ᱦᱮᱸ ᱦᱮᱸ ᱚᱱᱟ ᱫᱚ ᱢᱟᱨᱤᱪ ᱜᱮ ᱵᱩᱡᱷᱟᱹᱜᱼᱟ ᱟᱨᱚ ᱚᱱᱠᱟ ᱟᱹᱵᱤᱱ ᱞᱟᱹᱭ ᱤᱫᱤ ᱵᱤᱱᱼᱼ
ᱦᱮᱸ ᱤᱭᱟᱹ ᱵᱷᱮᱱᱛᱟ ᱠᱟᱛᱷᱟ ᱞᱤᱧ ᱞᱟᱹᱭᱮᱜᱼᱟ ᱦᱮᱸᱥᱮ ᱛᱚᱣᱟ ᱵᱟᱦᱟ ᱢᱮᱱᱛᱮᱫ ᱫᱚ ᱚᱠᱚᱭ ᱵᱚᱱ ᱵᱩᱡᱷᱟᱹᱣ ᱠᱚᱣᱟ
ᱛᱚᱣᱟ ᱵᱟᱦᱟ
ᱦᱮᱸ
ᱦᱩᱸ ᱛᱚᱣᱟ ᱵᱟᱦᱟ ᱥᱮ ᱛᱚᱣᱟ ᱫᱟᱨᱮ ᱢᱟᱱᱮ ᱚᱠᱟᱴᱟᱜ ᱛᱚᱣᱟ ᱵᱟᱦᱟ
ᱛᱚᱣᱟ ᱵᱟᱦᱟ
ᱛᱚᱣᱟ ᱵᱟᱦᱟ ᱢᱟ ᱵᱟᱝᱞᱤᱧ ᱞᱟᱹᱭ ᱫᱟᱲᱮᱭᱟᱜ ᱡᱚᱛᱚᱴᱟ ᱟᱞᱤᱧ ᱟᱱᱫᱟᱡᱽ ᱟᱹᱞᱤᱧᱟᱜ ᱟᱱᱫᱟᱡᱽ ᱛᱮᱞᱤᱧ ᱞᱟᱹᱭᱟ ᱢᱟᱱᱮ ᱟᱭᱳ ᱵᱟᱝ ᱦᱩᱭᱩᱜᱼᱟ
ᱦᱮᱸ ᱱᱚᱣᱟ ᱫᱚ ᱛᱤᱨᱞᱟᱹ ᱠᱚᱜᱮ ᱵᱩᱡᱷᱟᱹᱜᱼᱟ ᱢᱮᱱ ᱠᱷᱟᱱᱼᱼ ᱟᱹᱞᱤᱧ ᱡᱚᱛᱚᱴᱟᱜ ᱞᱤᱧ ᱵᱟᱲᱟᱭᱟ ᱡᱮ ᱱᱚᱣᱟ ᱫᱚ ᱚᱱᱮ ᱵᱟᱹᱦᱩ ᱡᱚᱠᱷᱚᱱ ᱵᱚᱱ ᱵᱟᱯᱞᱟ ᱟᱹᱜᱩᱭ ᱮᱭᱟ ᱩᱱ ᱚᱠᱛᱚ ᱠᱚᱫᱚ ᱛᱳᱣᱟ ᱵᱟᱦᱟ ᱠᱚ ᱞᱟᱹᱭᱟ ᱡᱮ ᱛᱚᱣᱟ ᱵᱟᱦᱟ ᱞᱮ ᱟᱹᱜᱩ ᱠᱮᱼᱟ ᱥᱮ ᱚᱱᱠᱟ ᱴᱟᱜ ᱢᱤᱫᱴᱟᱝ ᱠᱟᱛᱷᱟ ᱠᱚ ᱞᱟᱹᱭᱟ
ᱳᱻ
ᱡᱟᱭᱦᱳᱠ ᱛᱤᱱᱟᱹᱜᱴᱟ ᱡᱚᱛᱷᱟᱛ ᱛᱟᱹᱞᱤᱧᱟ ᱚᱱᱟ ᱢᱟ ᱵᱟᱹᱞᱤᱧ ᱞᱟᱹᱭ ᱫᱟᱲᱮᱭᱟᱜ ᱠᱟᱱᱟ ᱢᱟ ᱟᱨᱦᱚᱸ ᱚᱱᱠᱟᱱᱟᱜ ᱟᱹᱵᱤᱱ ᱠᱩᱠᱞᱤ ᱫᱚᱦᱚᱭ ᱵᱤᱱ ᱦᱮᱞᱳ
ᱦᱮᱸ
ᱢᱟ ᱠᱩᱠᱞᱤ ᱫᱚᱦᱚᱭ ᱵᱤᱱ
ᱦᱮᱸ ᱞᱟᱭ ᱫᱟᱞᱤᱧ
ᱦᱮᱸ
ᱦᱮᱸ ᱟᱵᱤᱱ ᱚᱱᱠᱟᱱᱟᱜ ᱵᱤᱱ ᱫᱤᱥᱟᱹᱭ ᱮᱫ ᱠᱷᱟᱱ ᱞᱟᱹᱭ ᱵᱤᱱ ᱥᱮ ᱢᱟ
ᱦᱮᱸ ᱟᱹᱞᱤᱧ ᱞᱤᱧ ᱫᱤᱥᱟᱹᱭᱮᱫᱼᱟ ᱡᱮ ᱤᱭᱟᱹ ᱵᱟᱯᱞᱟ ᱨᱮ ᱥᱮᱸᱜᱮᱞ ᱥᱩᱥᱩᱨ ᱵᱟᱱ ᱫᱚ ᱚᱠᱚᱭ ᱠᱚ ᱢᱮᱛᱟᱣ ᱠᱚ ᱠᱟᱱᱟ
ᱵᱟᱯᱞᱟ ᱨᱮ ᱥᱮᱸᱜᱮᱞ ᱥᱩᱥᱩᱨ ᱵᱟᱱ ᱫᱚᱼᱼ
ᱚᱠᱚᱭ ᱠᱚ ᱢᱮᱛᱟ ᱠᱚ ᱠᱟᱱᱟ
ᱵᱟᱝ ᱞᱤᱧ ᱫᱤᱥᱟᱹ ᱫᱟᱲᱮᱭᱟᱜᱼᱟ ᱢᱟᱱᱮ ᱵᱟᱝᱞᱤᱧ ᱫᱤᱥᱟᱹ ᱫᱟᱲᱮᱭᱟᱜ ᱠᱟᱱᱟ ᱟᱫᱚᱼᱼ
ᱦᱮᱸ ᱵᱟᱯᱞᱟ ᱨᱮ ᱥᱮᱸᱜᱮᱞ ᱥᱩᱥᱩᱨ ᱵᱟᱝ ᱫᱚᱠᱚ ᱢᱮᱛᱟ ᱠᱚ ᱠᱟᱱᱟ ᱜᱟᱛᱮ ᱠᱩᱲᱤ ᱜᱤᱫᱽᱨᱟᱹ ᱾ ᱟᱪᱷᱟ ᱟᱨᱦᱚᱸ ᱠᱩᱠᱞᱤ ᱞᱤᱧ ᱫᱚᱦᱚᱭᱮᱫᱼᱟ ᱦᱮᱸᱥᱮ ᱵᱟᱯᱞᱟᱨᱮ ᱵᱟᱯᱞᱟᱨᱮ ᱵᱤᱫᱤᱜᱟᱱᱟᱜ ᱫᱚ ᱪᱮᱫ ᱵᱤᱫᱤᱜᱟᱱᱟᱜ ᱢᱮᱱᱛᱮᱫᱚ ᱪᱮᱫ ᱵᱩᱡᱷᱟᱹᱜᱚᱜᱼᱟ?
ᱵᱤᱱᱫᱤ ᱜᱟᱱᱟᱜ ᱚᱱᱟ ᱦᱚᱸ ᱵᱟᱝᱞᱤᱧ ᱵᱟᱰᱟᱭ ᱟᱠᱟᱫᱼᱟ ᱱᱚᱣᱟ ᱫᱚ ᱾
ᱦᱮᱸ ᱱᱚᱣᱟ ᱨᱮᱱᱟᱜ ᱛᱮᱞᱟᱛᱮ ᱦᱩᱭᱩᱜᱼᱟ ᱠᱷᱟᱰᱟ ᱞᱩᱜᱽᱲᱤ ᱾
ᱠᱷᱟᱱᱰᱟ ᱞᱩᱜᱽᱲᱤ ᱾
ᱦᱮᱸ ᱾
ᱚᱸᱻ ᱟᱫᱚ ᱵᱟᱰᱟᱭ ᱱᱚᱣᱟᱴᱟᱜ ᱫᱚ ᱥᱟᱹᱨᱤᱜᱮ ᱵᱟᱰᱟᱭ ᱵᱟᱹᱱᱩᱜᱼᱟ ᱾ ᱛᱚ ᱵᱟᱰᱟᱭ ᱦᱩᱭᱱᱟ ᱚᱱᱟᱜᱮ ᱾
ᱦᱮᱸ ᱱᱚᱣᱟ ᱠᱷᱟᱹᱛᱤᱨ ᱛᱮᱜᱮ ᱛᱚ ᱥᱟᱺᱜᱤᱧ ᱥᱟᱺᱜᱤᱧ ᱠᱷᱚᱱᱟᱜ ᱵᱚᱱ ᱨᱚᱯᱚᱲᱟ ᱦᱟᱱᱟ ᱫᱤᱥᱚᱢ ᱱᱚᱣᱟ ᱫᱤᱥᱚᱢ ᱾ ᱡᱷᱚᱛᱚ ᱴᱚᱴᱷᱟ ᱨᱮᱢᱟ ᱵᱟᱝ ᱢᱤᱫ ᱜᱮ ᱛᱟᱵᱚᱱᱟ ᱾
ᱦᱳᱭ ᱦᱳᱭ ᱾
ᱟᱪᱷᱟ ᱟᱨᱚ ᱢᱤᱫᱴᱟᱝ ᱞᱤᱧ ᱠᱩ ᱠᱩᱞᱤᱭᱮᱫ ᱵᱤᱱᱟ ᱦᱮᱸᱥᱮ ᱵᱟᱯᱞᱟ ᱨᱮ ᱠᱟᱹᱥᱤ ᱜᱮᱞᱮ ᱢᱮᱱᱛᱮ ᱫᱚ ᱪᱮᱫ ᱵᱩᱡᱷᱟᱹᱜᱼᱟ?
ᱠᱟᱥᱤ ᱜᱮᱞᱮ ᱚᱱᱟ ᱦᱚᱸ ᱵᱟᱝᱞᱤᱧ ᱞᱟᱹᱭ ᱫᱟᱲᱮᱭᱟᱜ ᱠᱟᱱᱟ᱾
ᱟᱪᱷᱟ ᱱᱚᱣᱟ ᱫᱚ ᱡᱟᱦᱟᱸ ᱵᱟᱨᱮ ᱤᱛᱟᱹᱫ ᱢᱤᱦᱩ ᱠᱚ ᱪᱮᱴᱟ ᱜᱮᱭᱟ ᱮᱱᱠᱷᱟᱡ ᱚᱱᱟ ᱜᱮᱠᱚ ᱢᱮᱱᱟ ᱠᱟᱹᱥᱤ ᱜᱮᱞᱮ᱾
ᱚᱸᱻ᱾
ᱢᱟ ᱟᱨᱦᱚ ᱚᱱᱠᱟᱱᱟᱜ ᱠᱩᱠᱞᱤ ᱵᱤᱱ?
ᱞᱟᱹᱭ ᱤᱫᱤ ᱵᱤᱱ ᱥᱮ ᱢᱟ ᱛᱚ ᱟᱹᱞᱤᱧ ᱦᱚᱞᱤᱧ
ᱟᱹᱞᱤᱧ ᱜᱮ ᱫᱚᱢᱮ ᱞᱤᱧ ᱞᱟᱹᱭ ᱞᱮᱠᱷᱟᱱ ᱟᱨᱠᱷᱟᱡ ᱱᱚᱣᱟ ᱫᱚ ᱮᱴᱠᱮᱴᱚᱬᱮ ᱦᱩᱭᱩᱜᱼᱟ ᱾ ᱢᱟ ᱟᱵᱤᱱ ᱦᱚᱸ ᱚᱱᱠᱟᱱᱟᱜ ᱤᱭᱟᱹ ᱵᱮᱥᱤᱠᱟᱜ ᱨᱮᱦᱚᱸ ᱞᱟᱹᱭ ᱵᱤᱱ᱾ ᱠᱷᱟᱡ ᱡᱩᱫᱤ ᱵᱟᱵᱤᱱ ᱫᱤᱥᱟᱹᱭᱮᱫᱼᱟ ᱦᱮᱸ ᱥᱮ ᱾
ᱦᱮᱸ ᱦᱮᱸ
ᱦᱮᱞᱳ ᱾
ᱦᱮᱸᱻ᱾
ᱦᱮᱸ ᱢᱟ ᱞᱟᱹᱭ ᱵᱮᱱ ᱟᱹᱞᱤᱧ ᱟᱵᱟᱨ ᱞᱤᱧ ᱞᱟᱹᱭᱮᱜᱼᱟ ᱦᱮᱸ ᱥᱮ ᱵᱷᱮᱱᱛᱟ ᱛᱟᱦᱮᱸ ᱠᱟᱱᱟ ᱜᱮᱞᱮ ᱦᱩᱲᱩ ᱨᱮ ᱟᱬᱜᱚᱢ ᱟᱬᱜᱚᱢ ᱢᱮᱱᱛᱮ ᱪᱮᱫ ᱵᱩᱡᱷᱟᱹᱣᱼᱟ?
ᱦᱩᱸ ᱜᱮᱞᱮ ᱦᱩᱲᱩ ᱨᱮ ᱟᱬᱜᱚᱢ ᱢᱮᱱᱛᱮ ᱫᱚ ᱡᱚᱛᱚᱴᱟ ᱞᱤᱧ ᱵᱟᱰᱟᱭᱟ ᱠᱤ ᱡᱮ ᱢᱟᱱᱮ ᱱᱚᱣᱟ ᱦᱩᱭᱩᱜᱼᱟ ᱥᱮ ᱵᱟᱝ ᱵᱟᱹᱞᱤᱧ ᱞᱟᱹᱭ ᱫᱟᱲᱮᱭᱟᱜ ᱠᱟᱱᱟ᱾ ᱢᱟᱱᱮ ᱜᱮᱞᱮ ᱦᱩᱲᱩ ᱨᱮ ᱟᱬᱜᱚᱢ ᱢᱟᱱᱮ ᱡᱟᱦᱟᱱ ᱠᱟᱛᱷᱟ ᱨᱮ ᱟᱨᱠᱤ
ᱟ᱾
ᱛᱢ ᱪᱮᱫ ᱞᱮᱠᱟ ᱛᱟᱞᱤᱧ ᱞᱟᱹᱭᱟ ᱵᱟᱞᱤᱧ ᱴᱷᱤᱠᱟᱹ ᱫᱟᱲᱮᱭᱟᱜ ᱠᱟᱱᱟ ᱦᱟᱯᱮ ᱦᱟᱜ ᱾
ᱴᱷᱤᱠ ᱟᱪᱷᱮ ᱛᱟᱦᱚᱞᱮ ᱟᱹᱞᱤᱧ ᱜᱮᱞᱤᱧ ᱞᱟᱹᱭ ᱥᱟᱯᱷᱟᱭ ᱮᱟ ᱱᱚᱣᱟ ᱫᱚ ᱦᱮᱸᱥᱮ᱾
ᱦᱩᱸ ᱾
ᱜᱞᱮ ᱦᱩᱲᱩ ᱨᱮ ᱟᱬᱜᱚᱢ ᱠᱟᱛᱷᱟ ᱫᱚ ᱦᱩᱭᱩᱜ ᱠᱟᱱᱟ ᱡᱟᱸᱦᱟᱱ ᱢᱤᱫᱴᱟᱝ ᱵᱟᱯᱞᱟ ᱠᱟᱹᱢᱤ ᱡᱩᱫᱤ ᱠᱚ ᱥᱟᱨ ᱥᱟᱜᱩᱱ ᱟᱠᱟᱜᱼᱟ ᱦᱮᱸᱥᱮ ᱟᱨ ᱚᱱᱟ ᱵᱟᱯᱞᱟ ᱠᱟᱹᱢᱤ ᱚᱥᱟᱹᱜᱩᱱ ᱜᱮ ᱦᱩᱭᱩᱜ ᱠᱟᱱᱟ ᱟᱷᱪᱟ ᱡᱤ ᱜᱮᱞᱮ ᱦᱩᱲᱩ ᱨᱮ ᱟᱬᱜᱚᱢ ᱥᱮ ᱢᱟᱱᱮ ᱥᱟᱹᱜᱩᱱ ᱠᱟᱹᱢᱤ ᱚᱥᱟᱹᱜᱩᱱ ᱱᱚᱣᱟ ᱦᱩᱭᱩᱜ ᱠᱟᱱᱟ ᱜᱮᱞᱮ ᱦᱩᱲᱩ ᱨᱮ ᱟᱲᱜᱩᱢ᱾ ᱦᱮᱸᱥᱮ ᱾